ᱮᱞᱳ ᱦᱮᱞᱳ
ᱨᱚᱲ ᱟᱡᱚᱢᱟᱜ ᱠᱟᱹᱱᱟ ᱤᱧᱟᱹᱜ?
ᱦᱚᱸ ᱟᱸᱡᱚᱢᱚᱜ ᱠᱟᱱᱟ ᱡᱚᱦᱟᱨ ᱜᱮ ᱜᱚᱢᱠᱮ ᱦᱮᱞᱳ,
ᱨᱚᱲ ᱟᱡᱚᱢᱟᱜ ᱠᱟᱱᱟ ᱤᱧᱟᱸᱜ?
ᱦᱮᱞᱳ, ᱦᱚᱸ ᱟᱸᱡᱚᱢ ᱴᱷᱤᱠᱟᱹᱜ ᱠᱟᱱᱟ᱾
ᱟ ᱛᱚ ᱛᱮᱦᱮᱧ ᱫᱚ ᱛᱟᱦᱚᱞᱮ ᱪᱮᱫ ᱤᱫᱤ ᱠᱟᱛᱮ ᱞᱟᱝ ᱨᱚᱯᱚᱲᱟ ᱞᱟᱹᱭ ᱛᱟᱞᱟᱝ ᱢᱮ ᱢᱟ?
ᱛᱮᱦᱮᱧ ᱫᱚ ᱛᱟᱦᱚᱞᱮ ᱟᱪᱪᱷᱟ ᱱᱮᱛᱟᱨᱟᱜ ᱡᱩᱜᱽᱨᱮ ᱡᱟᱦᱟᱸ ᱚᱱᱠᱟ ᱯᱨᱳᱜᱨᱟᱢ ᱠᱚᱠᱚ ᱠᱚᱨᱟᱣ ᱵᱟᱲᱟᱭᱮᱫ ᱫᱚ ᱚᱱᱟ ᱨᱮᱫᱚ ᱛᱟ ᱮ ᱡᱟᱦᱟᱱᱟᱜ ᱚᱱᱟ ᱠᱚᱫᱚ ᱴᱷᱤᱠ ᱥᱮ ᱵᱮᱴᱷᱤᱠ ᱚᱱᱟ ᱠᱟᱹᱴᱤᱡ ᱞᱟᱹᱭ ᱞᱮᱠᱷᱟᱱ ᱵᱷᱟᱜᱮ ᱠᱚᱜᱼᱟ? ᱢᱟᱱᱮ ᱡᱟᱠᱮ ᱵᱚᱞᱮ ᱪᱷᱟᱯᱟᱹᱨᱤ ᱯᱨᱳᱜᱨᱟᱢ ᱚᱱᱮᱚᱱᱠᱟ᱾
ᱦᱳᱭ ᱢᱟᱱᱮ ᱡᱮᱠᱳᱱᱳ ᱡᱤᱱᱤᱥ ᱜᱤᱧ ᱧᱮᱞᱟ ᱢᱟᱱᱮ ᱡᱩᱫᱤᱢ ᱧᱮᱞᱟ ᱮ ᱯᱨᱳᱜᱨᱟᱢ ᱫᱚ ᱵᱟᱭ ᱵᱟᱹᱲᱤᱡᱟᱭ᱾ ᱦᱚᱲᱟᱜ ᱵᱟᱹᱲᱤᱡ ᱟᱵᱚᱱ ᱟᱵᱚᱱᱟᱜ ᱦᱚᱲ ᱵᱚᱱ ᱵᱟᱹᱲᱤᱡᱼᱟ, ᱡᱮᱞᱮᱠᱟ ᱛᱮᱦᱮᱧ ᱡᱩᱫᱤᱢ ᱞᱟᱹᱭᱟ ᱠᱷᱟᱱ ᱡᱮ ᱱᱟᱣᱟ ᱜᱟᱭᱟᱱ ᱠᱚ ᱥᱮ ᱡᱟᱛᱨᱟ ᱠᱚ ᱱᱚᱣᱟ ᱵᱟᱹᱲᱤᱡ ᱜᱮᱭᱟ, ᱵᱟᱝᱟ ᱚᱱᱟ ᱫᱚ ᱵᱟᱝ ᱠᱟᱱᱟ᱾ ᱟᱜ ᱜᱟᱭᱟᱱ ᱛᱟᱞᱟ ᱛᱮᱜᱮ ᱮ ᱢᱟᱱᱮ ᱯᱟᱹᱦᱤᱞ ᱡᱩᱜᱽ ᱫᱚ ᱡᱮᱢᱚᱱ ᱯᱩᱛᱷᱤ ᱯᱚᱛᱚᱵ ᱵᱟᱝ ᱛᱟᱦᱮᱸ ᱠᱟᱱᱟ᱾ ᱩᱱᱫᱚ ᱜᱟᱭᱟᱱ ᱛᱟᱞᱟ ᱛᱮᱜᱮ ᱦᱚᱲ ᱠᱚ ᱵᱩᱡᱷᱟᱹᱣ ᱦᱚᱪᱚ ᱞᱮᱫ ᱠᱚᱣᱟ ᱵᱩᱜᱤ ᱵᱟᱹᱲᱤᱡ ᱡᱤᱱᱤᱥ ᱠᱚ ᱦᱮᱸᱥᱮ ᱵᱟᱝ ᱜᱮᱭᱟᱱ ᱠᱚ ᱠᱚ ᱮᱢᱟᱜ ᱠᱚᱛᱮ ᱥᱮ ᱜᱟᱭᱟᱱ ᱫᱚ ᱜᱮᱭᱟᱱᱮ ᱟᱹᱲᱛᱤ ᱮᱭᱟᱭ᱾
ᱦᱳ ᱦᱳᱭ᱾ ᱟᱫᱚ ᱦᱚᱜᱼ ᱱᱚᱝᱠᱟ ᱡᱮᱢᱚᱱ ᱯᱨᱳᱜᱨᱟᱢ ᱠᱚ ᱦᱩᱭᱩᱜ ᱦᱮᱸ ᱢᱟ ᱞᱟᱹᱭ ᱢᱮ᱾ ᱦᱮᱞᱳ,
ᱦᱚᱸᱪᱮᱫ ᱮᱢ ᱞᱟᱹᱭ ᱫᱟ ᱞᱟᱹᱭ ᱢᱮ ᱟᱢᱟ ᱜᱮ ᱢᱟ᱾
ᱚ ᱡᱮᱢᱚᱱ ᱯᱨᱳᱜᱨᱟᱢ ᱫᱚ ᱵᱟᱝ ᱵᱟᱹᱲᱤᱡᱟ ᱦᱚᱸ ᱴᱷᱤᱠ ᱜᱮᱭᱟ᱾ ᱠᱤᱱᱛᱩ ᱢᱤᱫ ᱞᱮᱠᱟᱛᱮᱢ ᱧᱮᱞ ᱞᱮᱠᱷᱟᱱ ᱵᱟᱝ ᱵᱟᱹᱲᱤᱡᱼᱟ ᱟᱨ ᱢᱤᱫ ᱞᱮᱠᱟᱛᱮᱢ ᱧᱮᱞ ᱞᱮᱠᱷᱟᱱ ᱵᱟᱹᱲᱤᱡ ᱜᱮᱭᱟ᱾ ᱪᱮᱫᱟᱜ ᱥᱮ ᱯᱨᱳᱜᱨᱟᱢ ᱟᱢ ᱦᱩᱭᱩᱜ ᱜᱤᱫᱽᱨᱟᱹ ᱦᱚᱠᱚ ᱵᱟᱹᱲᱤᱡᱚᱜ ᱠᱟᱱᱟ᱾ ᱚᱱᱟ ᱡᱩᱫᱤ ᱵᱟᱝ ᱦᱩᱭ ᱠᱚᱜᱼᱟ ᱞᱟᱦᱟ ᱛᱮᱜᱮ ᱱᱚᱝᱠᱟᱱ ᱪᱷᱟᱹᱯᱨᱤ ᱠᱚᱠᱚ ᱛᱟᱠᱚ ᱵᱟᱠᱚ ᱛᱟᱦᱮᱸ ᱠᱟᱱᱟ ᱛᱚ ᱩᱱ ᱫᱟᱨᱟᱢ ᱢᱟ᱾ ᱱᱮᱛᱟᱨ ᱟᱢ ᱯᱨᱳᱜᱨᱟᱢ ᱮᱢ ᱟᱹᱜᱩᱭᱟ ᱛᱚᱵᱮ ᱛᱚ ᱱᱮᱛᱟᱨ ᱪᱷᱟᱹᱯᱨᱤ ᱠᱚ ᱩᱰᱩᱠᱚᱜ ᱠᱟᱱᱟ ᱡᱟᱦᱟᱸᱭ ᱡᱮᱢᱚᱱ ᱡᱟ ᱯᱟᱛᱟ ᱠᱚ ᱮᱱᱮᱡ ᱟᱪᱩᱨᱮᱫᱟ ᱠᱚᱱᱳ ᱞᱤᱢᱤᱴ ᱵᱟᱹᱱᱩᱜᱼᱟ ᱚᱱᱮ ᱛᱟᱭᱥᱮ ᱟᱢᱟᱜ ᱟᱢᱟᱜ ᱢᱚᱱᱮ ᱛᱮ ᱪᱮᱫ ᱞᱟᱹᱭᱟᱭ ᱛᱟᱣ?
ᱦᱳᱭ ᱱᱚᱣᱟ ᱡᱟᱦᱟᱸ ᱠᱟᱛᱷᱟᱢ ᱞᱟᱹᱭ ᱠᱮᱫᱟ᱾
ᱦᱩ ᱩ᱾
ᱟᱫᱚ ᱦᱚᱜᱼᱱᱚᱣᱟ ᱡᱟᱦᱟᱸ ᱠᱟᱛᱷᱟᱢ ᱞᱟᱹᱭ ᱠᱮᱫᱟ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱱᱤᱛᱚᱜ ᱪᱷᱟᱹᱯᱟᱹᱨᱤ ᱠᱚ ᱮᱱᱮᱡ ᱠᱟᱱᱟ ᱠᱚ᱾ ᱟᱫᱚ ᱱᱤᱛᱚᱜᱟᱜ ᱡᱩᱜᱽ ᱨᱮ ᱢᱟᱱᱮ ᱪᱮᱫ ᱤᱧ ᱞᱟᱹᱭᱟ ᱱᱚᱣᱟ ᱥᱳᱥᱟᱞ ᱢᱤᱰᱤᱭᱟ ᱪᱮᱛᱟᱱ ᱨᱮ ᱢᱟᱱᱮ ᱱᱤᱱᱟᱹᱜ ᱴᱟ ᱡᱳᱨ ᱠᱚ ᱮᱢ ᱟᱠᱟᱫᱟ ᱠᱚ ᱡᱟᱦᱟᱸᱭ ᱜᱮ ᱞᱟᱹᱭᱟ ᱤᱧ ᱡᱟᱦᱟᱸ ᱤᱟᱹᱜ ᱵᱷᱚᱝᱜᱤ ᱠᱚᱧ ᱫᱮᱠᱷᱟᱣᱟ᱾ ᱟᱨ ᱡᱟᱦᱟᱸ ᱛᱤᱱᱟᱹᱜ ᱜᱟᱱ ᱫᱚᱨᱠᱟᱨᱟ ᱚᱱᱟ ᱠᱷᱚᱱᱟᱜ ᱟᱨᱦᱚᱸ ᱡᱟᱹᱥᱛᱤ ᱵᱟᱝ ᱚᱵᱷᱟᱨ ᱮᱠᱴᱤᱝ ᱠᱟᱛᱮᱫ ᱫᱮᱠᱷᱟᱣ ᱠᱟᱛᱮ ᱤᱧ ᱡᱩᱫᱤ ᱱᱚᱣᱟ ᱥᱳᱥᱟᱞ ᱢᱤᱰᱤᱭᱟ ᱨᱮᱠᱚ ᱟᱲᱟᱜ ᱛᱤᱧᱟᱹ ᱠᱚ ᱥᱳᱥᱟᱞ ᱢᱤᱰᱤᱭᱟ ᱨᱮᱱ ᱦᱚᱲ ᱠᱚ ᱴᱷᱟᱹᱣᱠᱟᱹᱧᱟ᱾ ᱢᱟᱱᱮ ᱢᱤᱫ ᱠᱟᱛᱷᱟ ᱛᱮ ᱞᱟᱹᱭ ᱞᱟᱹᱜᱤᱫ ᱫᱚᱜ ᱞᱟᱹᱭ ᱜᱟᱱᱚᱜᱼᱟ ᱱᱚᱣᱟ ᱠᱚ ᱡᱟᱦᱟᱸ ᱪᱷᱟᱹᱯᱨᱤ ᱜᱤᱨᱤ ᱠᱚ ᱠᱚᱨᱟᱣᱮᱫᱟ ᱱᱚᱣᱟ ᱠᱚᱫᱚ ᱮᱠᱪᱩᱭᱮᱞᱤ ᱚᱱᱟ ᱮᱸᱻ, ᱧᱩᱛᱩᱢᱚᱜ ᱞᱟᱹᱜᱤᱫ ᱛᱮ, ᱤᱧ ᱫᱚ ᱚᱱᱟ ᱠᱷᱚᱱᱟᱜ ᱟᱨ ᱡᱟᱹᱥᱛᱤ ᱪᱮᱫ ᱦᱚᱸ ᱵᱟᱹᱧ ᱢᱚᱱᱮᱭᱫᱟ᱾ ᱟᱢ ᱪᱮᱫ ᱮᱢ ᱞᱟᱹᱭᱟ ᱱᱚᱣᱟ ᱤᱫᱤ ᱠᱟᱛᱮᱫ?
ᱤᱧ ᱫᱚ ᱚᱱᱟ ᱫᱚ ᱦᱳᱭᱛᱚ ᱡᱷᱚᱛᱚ ᱦᱚᱲᱟᱜ ᱢᱚᱱᱮ ᱨᱮᱫᱚ ᱱᱚᱣᱟ ᱫᱚ ᱵᱟᱹᱱᱩᱜ-ᱟ᱾ ᱪᱷᱤᱯᱲᱤ ᱫᱚ ᱢᱟᱱᱮ ᱵᱩᱞ ᱢᱟᱛᱟᱞ ᱞᱮᱠᱟ ᱡᱟᱠᱮ ᱵᱚᱞᱮ, ᱚᱱᱟᱨᱮ ᱵᱚᱞᱚ ᱜᱤᱰᱤᱭ ᱠᱟᱱᱟᱢ ᱟᱢ ᱵᱚᱞᱚ ᱜᱤᱰᱤᱭ ᱠᱟᱱᱟᱢ ᱢᱟᱱᱮ ᱟᱢᱟᱜ ᱯᱤᱪᱷᱚᱱ ᱫᱤᱠ ᱢᱟᱱᱮ ᱠᱚᱱᱳ ᱵᱟᱢ ᱩᱭᱦᱟᱹᱨᱟᱜ-ᱟ ᱤᱧ ᱪᱤᱞᱤ ᱦᱚᱲ ᱠᱟᱹᱱᱤᱧ᱾ ᱥᱮ ᱡᱟᱱᱣᱟᱨ ᱠᱟᱹᱱᱤᱧ ᱪᱮᱫ ᱦᱚᱸ ᱵᱟᱢ ᱵᱩᱡᱷᱟᱹᱣᱟ᱾ ᱟᱢ, ᱟᱢ ᱞᱮᱠᱟᱜᱮᱢ ᱮᱱᱮᱡᱮᱟ ᱟᱢ ᱱᱮᱛᱟᱨ ᱢᱟ᱾ ᱟᱸᱻ ᱠᱚ ᱵᱷᱤᱭᱩᱣᱟᱨᱥ ᱞᱟᱹᱜᱤᱫ ᱟᱢ ᱡᱟᱦᱟᱸ ᱢᱟᱱ ᱛᱟᱦᱟᱸᱭ ᱫᱚ ᱡᱟᱦᱟᱸ ᱪᱤᱠᱟᱹᱭ ᱨᱮᱦᱚᱸᱢ ᱟᱢ ᱠᱮᱢᱨᱟ ᱠᱟᱛᱮᱜ ᱠᱚ ᱟᱲᱟᱜ ᱜᱚᱜ ᱠᱟᱢᱟ ᱚᱱᱠᱟ ᱠᱟᱛᱮᱜ ᱜᱮᱠᱚ ᱵᱷᱟᱭᱨᱟᱞ ᱢᱮᱭᱟ᱾ ᱦᱮᱸ ᱥᱮ ᱡᱚᱛᱚ ᱦᱚᱲᱟᱜ ᱢᱟ ᱮᱠᱤ ᱪᱤᱱᱛᱟᱹ ᱵᱷᱟᱵᱱᱟ ᱵᱟᱹᱱᱩᱜ-ᱟ ᱚᱠᱚᱭ ᱪᱮᱫ ᱞᱮᱠᱟᱭ ᱮᱱᱮᱡ ᱤᱫᱤᱭᱮᱫᱟᱭ᱾ ᱩᱱᱤ ᱮᱱᱮᱡ ᱤᱫᱤᱭᱮᱫ ᱜᱮᱭᱟ ᱟᱨ ᱚᱠᱚᱭ ᱡᱩᱫᱤ ᱠᱚ ᱞᱟᱹᱭᱟ ᱦᱟᱯᱮ ᱤᱧ ᱫᱚ ᱠᱟᱹᱴᱤᱡ ᱵᱮᱥ ᱧᱚᱜ ᱜᱤᱧ ᱮᱱᱮᱡᱟ ᱤᱧ ᱵᱷᱟᱭᱨᱮᱞᱤᱧ ᱢᱟᱠᱚ᱾ ᱚᱝᱠᱟ ᱦᱚᱸ ᱢᱤᱫᱴᱟᱝ ᱟᱞᱟᱫᱟ ᱦᱚᱲ ᱢᱮᱱᱟᱜ ᱠᱚᱣᱟ᱾ ᱦᱮᱸᱛᱟᱨ ᱤᱱᱟᱹᱜ ᱠᱤᱷᱩ ᱵᱟᱠᱚ ᱪᱤᱱᱛᱟᱹᱭᱮᱫᱟ ᱦᱮᱸᱛᱟᱨ ᱢᱟᱱᱮ ᱠᱟᱹᱴᱤᱡ ᱠᱟᱹᱴᱤᱡ ᱡᱮᱢᱚᱱ ᱵᱟᱨᱚ ᱛᱮᱨᱚ ᱵᱚᱪᱷᱨ ᱨᱮᱱ ᱠᱩᱲᱤ ᱜᱤᱫᱽᱨᱟᱹ ᱛᱮᱨᱚ ᱪᱚᱫᱫᱳ ᱨᱮᱱ᱾ ᱩᱱᱠᱩ ᱠᱤ ᱡᱟᱸᱦᱟᱱᱟᱜ ᱠᱚ ᱵᱩᱡᱷᱟᱹᱣ ᱮᱫᱟ? ᱩᱱᱠᱩ ᱢᱟ
ᱵᱟᱝ ᱵᱟᱝ, ᱟᱫᱚ ᱱᱚᱣᱟ ᱫᱚ ᱥᱟᱹᱨᱤᱜᱮ ᱡᱟᱦᱟᱸᱢ ᱞᱟᱹᱭ ᱠᱮᱫ ᱛᱟᱞᱟᱝᱼᱟ ᱱᱚᱣᱟ ᱫᱚ ᱥᱟᱹᱨᱤᱜᱮ ᱵᱟᱠᱚ ᱵᱩᱡᱷᱟᱹᱣᱫᱟ ᱩᱱᱠᱩ ᱫᱚ ᱟᱠᱚᱣᱟᱜ ᱟᱜᱟᱢ, ᱟᱠᱚᱣᱟᱜ ᱱᱟᱜᱟᱢ᱾ ᱵᱟᱠᱚ ᱵᱩᱡᱷᱟᱹᱣᱫᱟ᱾ ᱡᱮ ᱱᱚᱣᱟ ᱮᱸ ᱤᱧ ᱱᱤᱛᱚᱜ ᱡᱩᱫᱤ ᱱᱚᱜ-ᱚ ᱱᱝᱠᱟ ᱱᱚᱸᱰᱮ ᱠᱷᱚᱱᱟᱜ ᱤᱧ ᱵᱷᱟᱭᱨᱟᱞ ᱞᱮᱱᱠᱷᱟᱱ ᱦᱟᱯᱮᱱ ᱫᱤᱱ ᱡᱟᱦᱟᱸ ᱛᱤᱥ ᱡᱩᱫᱤ ᱤᱧᱟᱹᱜ ᱚᱲᱟᱜ ᱥᱚᱝᱥᱟᱨ ᱦᱩᱭᱩᱜ ᱛᱤᱧᱟᱹ ᱵᱟᱝ ᱡᱟᱦᱟᱸ ᱛᱤᱥ ᱡᱩᱫᱤ ᱤᱧᱤᱧ ᱦᱟᱱᱦᱟᱨ ᱦᱚᱧᱦᱟᱨ ᱚᱲᱟᱜ ᱤᱧ ᱪᱟᱞᱟᱣᱱᱟ ᱥᱮ ᱡᱟᱶᱟᱭ ᱚᱲᱟᱜ ᱤᱧ ᱪᱟᱞᱟᱣᱱᱟ ᱚᱸᱰᱮ ᱱᱚᱣᱟ ᱤᱫᱤ ᱠᱟᱛᱮᱫ ᱡᱩᱫᱤ ᱤᱧ ᱠᱟᱛᱷᱟ ᱠᱚ ᱞᱟᱹᱭᱟᱹᱧᱟᱹ ᱠᱚ᱾ ᱚᱸᱰᱮ ᱤᱧᱟᱹᱜ ᱪᱮᱫ ᱦᱩᱭᱩᱜ ᱛᱤᱧᱟᱹ ᱚᱵᱚᱥᱛᱷᱟ ᱱᱚᱣᱟ ᱦᱤᱸᱛᱳᱜ ᱵᱟᱠᱚ ᱩᱭᱦᱟᱹᱨᱮᱫ ᱛᱟᱵᱚᱱᱟ᱾ ᱟᱫᱚ ᱱᱤᱛᱚᱜ ᱠᱚ ᱪᱮᱥᱴᱟᱭ ᱫᱟᱠᱚ ᱡᱮ ᱤᱧ ᱱᱤᱛᱚᱜ ᱰᱟᱺᱜᱩᱣᱟᱹ ᱦᱤᱱᱟᱹᱧᱟ ᱤᱧ ᱡᱩᱫᱤ ᱵᱷᱟᱭᱨᱟᱞᱚᱜ-ᱟ ᱦᱚᱲ ᱠᱚ ᱧᱮᱞᱤᱧᱟ ᱠᱚ᱾ ᱢᱟᱱᱮ ᱢᱤᱫᱴᱟᱝ ᱵᱤᱥᱟᱞ ᱥᱮᱞᱤᱵᱤᱴᱤ, ᱮᱸ ᱥᱮᱞᱤᱵᱤᱤᱴᱨᱤᱧ ᱦᱩᱭᱩᱜ ᱢᱟᱱᱮ ᱦᱩᱭᱩᱜ-ᱟ᱾ ᱱᱤᱝᱠᱟᱱᱟᱜ ᱠᱟᱛᱷᱟ ᱠᱚ ᱞᱟᱹᱭ ᱫᱟᱠᱚ ᱢᱮᱱᱠᱷᱟᱱ ᱚᱱᱟ ᱫᱚ ᱵᱟᱝ᱾
ᱟᱨ ᱱᱮᱛᱟᱨ ᱢᱟ ᱡᱟᱦᱟᱸᱭ ᱠᱚ ᱵᱷᱟᱭᱨᱟᱞᱮᱫ ᱠᱚ ᱩᱱᱠᱩ ᱜᱮ ᱥᱮᱞᱤᱵᱤᱨᱤᱴᱤ᱾ ᱡᱟᱦᱟᱸ‌ ᱨᱮ ᱪᱟᱞᱟᱣ ᱞᱮᱱᱠᱷᱟᱱ ᱦᱟᱹᱱᱤ ᱦᱮᱡ ᱠᱟᱱᱟᱭ ᱦᱟᱹᱱᱤ ᱦᱮᱡ ᱠᱟᱱᱟᱭ ᱩᱱᱤᱜ ᱜᱮ ᱥᱴᱮᱡᱽ ᱨᱮ ᱛᱩᱞᱟᱹᱣ ᱠᱟᱫᱮᱭᱟ ᱠᱚ᱾ ᱚᱠᱚᱭ ᱡᱮ ᱩᱱᱤ ᱡᱟᱦᱟᱸ ᱞᱮᱠᱟᱛᱮ ᱢᱟᱲᱟᱝ ᱦᱚᱪᱚᱣᱟᱭᱟ ᱚᱠᱚᱭ ᱮᱱᱮᱡ ᱛᱮ ᱵᱷᱟᱭᱨᱟᱞ ᱟᱠᱟᱱᱟᱭ ᱦᱟᱺᱰᱤ ᱯᱟᱣᱨᱟᱹ ᱧᱩ ᱛᱮ᱾ ᱩᱱᱠᱩ ᱦᱤᱸᱛᱳᱜ ᱜᱮ ᱥᱮᱞᱤᱵᱤᱨᱤᱴᱤ ᱠᱚ ᱢᱮᱱᱟᱜ ᱠᱚ ᱩᱱᱠᱩ ᱜᱮ ᱦᱤᱸᱛᱳᱜ ᱫᱚ᱾ ᱰᱮᱱᱥᱟᱨ ᱠᱚ ᱮᱠᱫᱚᱢ ᱵᱷᱟᱜᱮ ᱵᱷᱟᱜᱮ ᱦᱚᱲ ᱠᱚ ᱵᱮᱱᱟᱣᱮᱫ ᱠᱚᱣᱟ᱾ ᱚᱱᱟ ᱠᱤ ᱩᱪᱤᱛ?
ᱦᱳᱭ ᱟᱫᱚ ᱱᱚᱸᱰᱮ ᱡᱩᱫᱤ, ᱱᱚᱸᱰᱮ ᱡᱩᱫᱤ ᱮᱠᱪᱩᱭᱮᱞᱤᱢ ᱧᱮᱞᱟ᱾ ᱱᱚᱸᱰᱮ ᱡᱩᱫᱤ ᱮᱠᱪᱩᱭᱮᱞᱤᱢ ᱧᱮᱞᱟ ᱡᱟᱦᱟᱸᱭᱟᱜ ᱚᱨᱤᱡᱤᱱᱟᱞ ᱴᱮᱞᱮᱱᱴ ᱢᱮᱱᱟᱜ ᱛᱟᱭᱟ ᱚᱨᱤᱡᱤᱱᱟᱞ ᱩᱱᱤ ᱮᱸᱻ ᱮᱸ, ᱡᱟᱸᱦᱟᱱᱟᱜ ᱜᱮ ᱫᱮᱠᱷᱟᱣ ᱫᱟᱲᱮᱭᱟᱜ-ᱟ, ᱦᱩᱭ ᱫᱟᱲᱮᱭᱟᱜ-ᱟ ᱩᱱᱤ ᱚᱞᱚᱜ ᱯᱟᱲᱦᱟᱣ ᱥᱮᱫ ᱛᱮᱦᱚᱸ ᱞᱟᱦᱟ ᱫᱟᱲᱮᱭᱟᱜ-ᱟᱭ, ᱦᱩᱭ ᱫᱟᱲᱮᱭᱟᱜ-ᱟ ᱩᱱᱤ ᱮᱸ, ᱮᱱᱮᱡ ᱥᱮᱨᱮᱧ ᱛᱮᱦᱚᱸᱭ ᱞᱟᱦᱟ ᱫᱟᱲᱮᱭᱟᱜ-ᱟ, ᱦᱩᱭ ᱫᱟᱲᱮᱭᱟᱜ-ᱟ ᱩᱱᱤ ᱯᱷᱩᱴᱵᱚᱞ ᱠᱷᱮᱞᱳᱸᱰ ᱛᱮ ᱞᱟᱦᱟ ᱫᱟᱲᱮᱭᱟᱜ-ᱟᱭ, ᱦᱩᱭ ᱫᱟᱲᱮᱭᱟᱜ-ᱟᱭ ᱩᱱ ᱩᱱᱤ ᱟᱨᱦᱚᱸ ᱱᱤᱝᱠᱟᱹᱱ ᱟᱰᱤ ᱟᱭᱢᱟ ᱡᱟᱦᱟᱸ ᱴᱮᱞᱮᱱᱴ ᱠᱚ ᱢᱮᱱᱟᱜ-ᱟ ᱱᱚᱣᱟ ᱥᱮᱫ ᱛᱮ ᱞᱟᱦᱟ ᱫᱟᱲᱮᱭᱟᱜ-ᱟᱭ ᱡᱟᱦᱟᱸ ᱫᱚ ᱦᱩᱭᱩᱜ ᱠᱟᱱᱟ ᱯᱨᱚ ᱯᱨᱚᱠᱤᱛᱚ ᱵᱷᱟᱵᱽᱛᱮ ᱟᱭᱟᱜ ᱴᱮᱞᱮᱱᱴ ᱞᱮᱠᱟᱛᱮ ᱨᱟᱠᱟᱵᱽ ᱦᱮᱡ ᱟᱠᱟᱱᱟ ᱩᱱᱤ ᱫᱚ ᱢᱟᱨᱟᱝ ᱢᱟᱨᱟᱝ ᱮᱥᱴᱮᱡᱽ ᱠᱚᱨᱮ ᱢᱟᱨᱟᱝ ᱢᱟᱨᱟᱝ ᱢᱚᱧᱪᱚ ᱠᱚᱨᱮ ᱛᱮᱦᱮᱧ ᱫᱟᱣ ᱵᱟᱭ ᱧᱟᱢ ᱫᱟᱭ᱾ ᱢᱮᱱᱠᱷᱟᱱ ᱡᱟᱦᱟᱸ ᱚᱸᱰᱮ ᱡᱟᱦᱟᱸᱢ ᱞᱮ ᱠᱮᱫ ᱫᱚ ᱛᱮᱦᱮᱧ ᱡᱟᱦᱟᱸᱭ ᱵᱤᱲᱤ ᱧᱩᱭᱫᱟᱭ ᱥᱤᱜᱽ ᱜᱟᱹᱨᱮᱰᱮ ᱧᱩᱭᱮᱫᱟ, ᱦᱟᱺᱰᱤ ᱧᱩᱭᱫᱟ,, ᱯᱟᱹᱣᱨᱟᱹ ᱧᱩᱭᱫᱟ ᱱᱚᱝᱠᱟ ᱠᱟᱛᱮᱫ ᱥᱳᱥᱟᱞ ᱢᱤᱰᱤᱭᱟ ᱨᱮ ᱵᱷᱟᱭᱨᱟᱞᱚᱜ ᱠᱟᱱᱟᱭ ᱦᱟᱹᱱᱤ ᱜᱮ ᱫᱟᱣᱮ ᱧᱟᱢᱫᱟ ᱢᱟᱨᱟᱝ ᱢᱟᱨᱟᱝ ᱡᱟᱭᱜᱟ ᱨᱮᱺ ᱢᱮᱱᱮᱠ ᱢᱤᱫ ᱠᱟᱛᱷᱟᱛᱮᱢ ᱞᱮᱠᱷᱟᱱ ᱡᱮ ᱟᱵᱚ ᱥᱚᱢᱟᱡᱽ ᱨᱮᱱ ᱦᱚᱲᱟᱜ ᱢᱮᱱᱴᱟᱞᱤᱴᱤ
ᱦᱩᱸ ᱦᱩᱸ ᱮᱠᱫᱚᱢ ᱠᱟᱨᱚᱱ ᱟᱪᱪᱷᱟ ᱩᱱᱤ ᱟᱢ ᱡᱟᱦᱟᱸᱭᱮᱢ ᱤᱫᱤᱭᱮ ᱠᱟᱱᱟ ᱟᱢ ᱡᱟᱦᱟᱸᱨᱮ᱾ ᱤᱭᱟᱹ ᱢᱟᱱᱮ ᱟᱢ ᱥᱳ ᱢᱟᱱᱮ ᱡᱟᱦᱟᱸ ᱪᱤᱠᱟᱹ ᱦᱚᱪᱚᱭᱟᱢ ᱢᱟᱱᱮ ᱥᱩᱴᱤᱝ ᱦᱚᱪᱚᱭᱟᱢ᱾ ᱟᱢ ᱚᱠᱚᱭᱮᱢ ᱤᱫᱤᱭᱮ ᱠᱟᱱᱟ ᱟᱢᱦᱚᱛᱚ ᱱᱤᱥᱪᱳᱭ ᱵᱟ ᱥᱤᱠᱷᱤᱛᱚ ᱢᱤᱰᱤᱭᱟᱢ ᱮ ᱡᱚᱛᱷᱮᱥᱴᱚ ᱠᱩ ᱵᱟᱰᱟᱭᱟᱢ᱾ ᱛᱟ ᱟᱢ᱾ ᱮᱴᱟᱜ ᱰᱟᱦᱟᱨᱢ ᱩᱫᱩᱜ ᱫᱟᱲᱮᱠᱮᱭᱟ ᱪᱮᱫᱟᱜ ᱫᱚ ᱟᱢ ᱚᱱᱟ ᱡᱟᱭᱜᱟ ᱨᱮᱢ ᱠᱚᱨᱟᱣᱭᱟ ᱚᱠᱚᱭ ᱧᱮᱞᱮ ᱠᱟᱱᱟᱢ ᱟᱢ ᱪᱮ᱾ ᱪᱤᱠᱟᱹᱛᱮ ᱩᱱᱤ ᱪᱤᱠᱟᱹᱛᱮ ᱩᱱᱤ ᱥᱳᱥᱟᱞ ᱢᱤᱰᱤᱭᱟ ᱢᱟᱱᱮ᱾ ᱵᱷᱟᱜᱮ ᱧᱚᱜ ᱦᱚᱲᱮ ᱨᱟᱠᱟᱵᱚᱜ ᱟᱭ ᱟᱢ ᱧᱮᱞᱮ ᱠᱟᱱᱟᱢ ᱪᱮᱫ ᱠᱟᱱᱟᱜ ᱠᱟᱹᱢᱤᱭᱮᱫᱟᱭ ᱟᱢ ᱢᱮᱱ ᱦᱳᱭᱳ ᱛᱟᱢᱟ ᱟᱢ ᱱᱩᱭᱟ᱾ ᱢᱮᱱ ᱧᱮᱞ ᱦᱳᱭᱳᱜ ᱛᱟᱢᱟ ᱡᱮ ᱩᱱᱤ ᱪᱮᱫ ᱩᱯᱚᱨᱮ ᱪᱮᱫᱠᱟᱭ ᱧᱮᱞ ᱫᱟᱭ ᱠᱟᱹᱢᱤᱭᱮᱫᱟᱭ᱾ ᱦᱮᱸ ᱥᱮ ᱟᱢ ᱩᱱᱠᱟ ᱪᱷᱟᱯᱨᱤ ᱠᱟᱠᱮ ᱵᱚᱞᱮᱸ ᱠᱮ ᱪᱮᱫ ᱢᱟ ᱞᱟᱹᱭ ᱢᱮ᱾ ᱪᱮ ᱞᱮᱹᱭ ᱫᱟᱢ᱾
ᱨᱟᱠᱟᱵ-ᱮ ᱠᱟᱱᱟ ᱡᱟᱦᱟᱸᱭ ᱦᱚᱲᱟᱢ ᱨᱟᱠᱟᱵ᱾
ᱵᱟᱝ ᱟᱸᱡᱚᱢ ᱴᱷᱤᱠᱟᱹᱜ ᱠᱟᱱᱟ᱾
ᱟᱵᱚ ᱥᱚᱴ ᱛᱟᱞᱟᱨᱮ ᱡᱟᱦᱟᱱᱟᱜ ᱜᱮ ᱢᱮᱫᱴᱟᱝ ᱠᱟᱛᱷᱟᱭ᱾ ᱩᱱᱤ ᱚᱱᱟ ᱫᱤᱥᱚᱢ ᱦᱚᱲ ᱠᱚ ᱪᱮᱫ ᱤᱱᱠᱟᱹᱱᱟᱜ᱾
ᱩᱸ ᱦᱩᱸ
ᱪᱟᱞᱟᱛᱮ ᱩᱱᱠᱩ ᱡᱟᱦᱟᱱᱟᱜ ᱜᱮ ᱢᱮᱫᱴᱟᱝ ᱟᱠᱚ ᱠᱚ ᱥᱮᱬᱟ ᱫᱟᱲᱮᱼᱟ ᱱᱚᱝᱠᱟᱱᱟᱜ ᱡᱩᱫᱤ ᱢᱮᱥᱮᱡᱽ ᱮ ᱮᱢᱟ ᱠᱚᱣᱟᱭ ᱛᱟᱦᱚᱞᱮ ᱩᱱᱤ᱾ ᱟᱵᱚ ᱛᱮᱦᱮᱧ ᱮᱥᱴᱮᱡᱽ ᱨᱮᱵᱚᱱ ᱨᱟᱠᱟᱵᱮᱭᱟ ᱟᱨ ᱡᱚᱫᱤ ᱡᱟᱦᱱᱟᱜ ᱢᱮᱡᱽ ᱵᱟᱭ ᱮᱢᱫᱟᱲᱮᱠᱚᱣᱟ ᱪᱷᱟᱹᱯᱨᱤ ᱜᱤᱨᱤ᱾ ᱩᱫᱩᱜ ᱟᱠᱚᱭ ᱱᱩᱭ ᱫᱚ ᱮᱥᱴᱮᱡᱽ ᱨᱮ ᱵᱟᱵᱚ ᱨᱟᱠᱟᱵᱮᱭᱟ᱾
ᱚᱸ
ᱪᱮᱫ ᱮᱢ ᱞᱟᱹᱭᱼᱟ ᱢᱟ ᱞᱟᱹᱭ ᱛᱟᱞᱟᱝ ᱢᱮ᱾
ᱦᱮᱸ ᱦᱮᱸ ᱚᱱᱠᱟ ᱜᱮ ᱡᱮᱢᱚᱱ᱾ ᱟᱢ ᱧᱮ ᱟᱢ ᱧᱮᱞ ᱛᱩᱞᱩᱪ ᱟᱢ ᱚᱱᱠᱟᱱ ᱵᱟᱹᱲᱤᱡ ᱰᱟᱦᱟᱨ ᱨᱮᱜᱮᱢ ᱤᱫᱤᱭᱮ ᱠᱟᱱᱟ ᱟᱢ ᱡᱩᱫᱤᱢ᱾ ᱵᱩᱡᱷᱟᱹᱣ ᱦᱚᱲ ᱟᱢᱛᱚ ᱱᱤᱥᱪᱳᱭ ᱱᱟᱯᱟᱭ ᱰᱟᱦᱟᱨ ᱛᱮᱜᱮᱢ ᱤᱫᱤ ᱠᱮᱭᱟ᱾ ᱟᱢ ᱚᱠᱚᱭ ᱵᱟᱭ ᱜᱟᱱᱚᱜ ᱟᱭ ᱩᱱᱤ ᱦᱚᱲ ᱦᱟᱱᱛᱮᱢ ᱤᱫᱤᱭᱮ ᱠᱟᱱᱟ ᱚᱱᱟᱠᱤ ᱩᱪᱤᱛ᱾ ᱚᱱᱟ ᱫᱚ ᱵᱟᱝ ᱠᱚᱨᱟᱣ ᱜᱮ ᱩᱪᱤᱛ ᱤᱧᱟᱹᱜ ᱢᱚᱱᱮᱛᱮ ᱞᱟᱹᱭᱼᱟᱭ᱾
ᱢᱟᱱᱮ ᱢᱤᱫ ᱠᱟᱛᱷᱟ ᱛᱮ ᱡᱩᱫᱤ ᱵᱚᱱ ᱞᱟᱹᱭᱟ ᱡᱮ ᱛᱮᱦᱮᱧ ᱟᱵᱚ ᱪᱷᱟᱹᱯᱨᱤ ᱠᱚᱣᱟᱜ᱾ ᱢᱟᱱᱮ ᱢᱮᱱᱴᱟᱞᱤᱴᱤ ᱛᱮ ᱡᱟᱦᱟᱸ ᱛᱤᱱᱟᱹᱜ ᱜᱟᱱ ᱪᱮᱧᱡᱽ ᱠᱟᱱᱟ ᱚᱱᱟ ᱠᱷᱚᱱᱟᱜ᱾ ᱟᱨᱦᱚᱸ ᱡᱟᱹᱥᱛᱤ ᱟᱵᱚᱨᱮᱱ ᱥᱟᱶᱛᱟ ᱨᱮᱱ ᱡᱟᱦᱟ ᱦᱚᱲ ᱠᱚ ᱢᱮᱱᱟᱜ ᱠᱚᱣᱟ᱾ ᱱᱩᱠᱩ ᱠᱚᱣᱟᱜ ᱢᱮᱱᱴᱟᱞᱤᱴᱤ ᱪᱮᱧᱡ ᱠᱟᱱ ᱛᱟᱠᱚᱣᱟ ᱪᱮᱫᱟᱜ ᱥᱮ ᱛᱮᱦᱤᱧ ᱡᱟᱦᱟᱸᱭ ᱦᱚᱲ ᱱᱤᱱ᱾ ᱪᱤᱠᱟᱹᱛᱮ ᱵᱷᱟᱭᱨᱟᱞᱚᱜ ᱠᱟᱱᱟ ᱩᱱᱤ ᱡᱩᱫᱤ ᱟᱵᱚ ᱜᱩᱨᱩᱛᱚ ᱵᱟᱵᱚ ᱮᱢᱟᱭᱟᱵᱚᱱ ᱛᱟᱦᱚᱞᱮ ᱩᱱᱤ᱾ ᱮ ᱞᱟᱦᱟ ᱥᱮᱫ ᱵᱟᱭ᱾ ᱱᱤᱝᱠᱟᱱᱟ ᱥᱟᱦᱚᱥ ᱵᱟᱭ ᱛᱮᱦᱮᱧ ᱱᱤᱝᱠᱟ ᱡᱟᱭᱜᱟ ᱧᱮᱞᱚᱜ ᱠᱟᱱᱟ ᱡᱟ ᱾ ᱪᱟᱱᱥ ᱠᱚ ᱮᱢᱟ ᱠᱟᱱᱟ ᱢᱟᱨᱟᱝ ᱢᱟᱨᱟᱝ ᱡᱟᱭᱟ ᱨᱮᱵᱟᱜ ᱢᱟᱹᱱ ᱴᱷᱟᱶ ᱠᱚ᱾ ᱢᱤᱫᱴᱟᱝ ᱛᱮᱦᱤᱧ ᱡᱟᱦᱟᱸ ᱮᱰᱩᱠᱮᱥᱚᱱ ᱛᱮ ᱞᱟᱦᱟ᱾ ᱜᱚᱲᱚ ᱵᱟᱵᱚᱱ ᱮᱢᱟᱭ ᱩᱱᱤ ᱪᱮ ᱦᱳᱭ ᱱᱚᱣᱟ ᱛᱟᱭᱚᱢ ᱫᱟᱨᱟᱢᱯᱮᱱ ᱡᱟᱦᱟᱸᱭ ᱦᱮᱱᱟᱜ ᱠᱚᱣᱟ ᱟᱵᱚᱨᱮᱱ
ᱦᱳᱭ ᱦᱳᱭ ᱦᱚ ᱮᱠᱟᱞ ᱜᱮ ᱮᱠᱟᱞ ᱜᱮ ᱦᱩᱸ
ᱟᱢ ᱪᱮᱫ ᱢᱮᱱᱟᱢ ᱱᱚᱣᱟ ᱤᱫᱤ ᱠᱟᱛᱮᱱ? ᱟᱵᱚᱣᱟᱜ ᱥᱟᱶᱛᱟ ᱱᱟᱯᱟᱭ ᱠᱚᱜᱼᱟ ᱾